ᱦᱮᱸ ᱟᱸᱡᱚᱢ ᱫᱟ ᱵᱤᱱ?
ᱦᱮᱸ ᱟᱸᱡᱚᱢ ᱫᱟᱞᱤᱧ ᱡᱚᱦᱟᱨ ᱜᱮ᱾
ᱦᱮᱸ ᱡᱚᱦᱟᱨ ᱜᱮ᱾
ᱥᱟᱹᱜᱩᱱ ᱥᱮᱛᱟᱜ᱾
ᱦᱳᱭ ᱥᱟᱹᱜᱩᱱ ᱥᱮᱛᱟᱜ᱾
ᱦᱚᱸᱜᱼᱚᱭ ᱫᱩᱲᱩᱵ ᱟᱠᱟᱱ ᱜᱮᱭᱟᱞᱤᱧ᱾ ᱦᱚᱸᱜᱼᱚᱭ ᱫᱩᱲᱩᱵ ᱠᱟᱱ ᱜᱮᱭᱟᱞᱤᱧ ᱪᱮᱫ ᱦᱚᱸ ᱵᱟᱝ ᱦᱩᱲᱩ ᱠᱚ ᱨᱚᱦᱚᱭ ᱦᱩᱭᱩᱜ ᱠᱟᱱᱟ᱾
ᱦᱮᱸ ᱵᱟᱹᱫᱽ ᱠᱚᱫᱚ ᱟᱹᱣᱨᱤ ᱯᱮ ᱪᱟᱞᱟᱜᱼᱟ ᱛᱟᱦᱚᱞᱮ?
ᱟᱹᱣᱨᱤ ᱞᱮ ᱪᱟᱞᱟᱜᱼᱟ ᱪᱟᱞᱟᱣ ᱠᱟᱱᱟ ᱠᱚ ᱠᱮ ᱠᱚᱫᱚ
ᱚᱻ ᱟᱯᱮ ᱫᱚ ᱟᱹᱣᱨᱤ ᱯᱮ ᱪᱟᱞᱟᱜᱼᱟ ᱛᱟᱦᱚᱞᱮ?
ᱟᱣᱨᱮ ᱤᱧ ᱫᱚ ᱟᱣᱨᱤᱧ ᱪᱟᱞᱟᱜᱼᱟ ᱪᱟᱞᱟᱣ ᱠᱟᱱᱟ ᱠᱚ᱾ ᱟᱨ ᱟᱯᱮ ᱫᱚ ᱪᱮᱫ ᱯᱮ ᱪᱤᱠᱟᱹᱭᱮᱫᱟ?
ᱟᱞᱮ ᱦᱚᱸ ᱚᱲᱟᱜ ᱠᱚᱨᱮᱜᱮ ᱢᱮᱱᱟᱜ ᱞᱮᱭᱟ ᱛᱮᱦᱮᱧ ᱫᱚ ᱟᱣᱨᱤ ᱞᱮ ᱪᱟᱞᱟᱜᱼᱟ᱾ ᱢᱤᱫ ᱜᱷᱟᱹᱲᱤ ᱯᱚᱨᱮᱜᱮ ᱱᱟᱜ ᱠᱷᱟᱱ ᱪᱟᱞᱟᱣ ᱦᱩᱭᱩᱜᱼᱟ᱾
ᱚᱸ ᱨᱚᱦᱚᱭ ᱪᱟᱵᱟ ᱠᱮᱫᱟ ᱯᱮ ᱥᱮ ᱟᱹᱣᱨᱤ ᱯᱮ
ᱟᱹᱣᱨᱤ ᱞᱮ ᱪᱟᱵᱟᱭᱟ ᱦᱩᱭᱩᱜ ᱜᱮᱭᱟ ᱵᱟᱨᱫᱤᱱ ᱜᱟᱱ ᱫᱚ᱾ ᱠᱟᱹᱢᱤᱱ ᱠᱚ ᱵᱟᱠᱚ ᱧᱟᱢᱚᱜ ᱠᱟᱱᱟ ᱛᱚ᱾
ᱦᱮᱸᱦᱮᱸ᱾
ᱟᱨ ᱛᱮᱦᱮᱧ ᱠᱚ ᱧᱟᱢ ᱟᱠᱟᱱᱟ ᱱᱟᱽᱜ ᱠᱷᱟᱱ ᱚᱱᱟ ᱜᱮ᱾ ᱛᱤᱨᱮᱠᱚ ᱦᱤᱡᱩᱜ ᱠᱟᱱᱟ ᱚᱱᱠᱟ ᱢᱚᱛᱚ ᱪᱟᱞᱟᱣ ᱦᱩᱭᱩᱜᱼᱟ ᱵᱟᱹᱫᱽ ᱱᱟᱜ ᱠᱷᱟᱱ ᱛᱚᱞᱟ ᱠᱚ ᱪᱟᱯᱟᱫ ᱦᱩᱭᱩᱜᱼᱟ ᱛᱚ᱾
ᱚᱻ
ᱟᱯᱮ ᱫᱚ ᱛᱟᱦᱚᱞᱮ ᱟᱯᱮ ᱛᱮᱜᱮ ᱯᱮ ᱨᱚᱦᱚᱭᱮᱫᱟ ᱥᱮ ᱠᱟᱹᱢᱤᱱ ᱟᱠᱟᱫ ᱠᱚᱣᱟᱯᱮ?
ᱟᱞᱮ ᱛᱮᱦᱚᱸ ᱞᱮ ᱨᱚᱦᱚ ᱟᱨ ᱢᱟᱱᱮ ᱟᱞᱮ ᱛᱮᱦᱚᱸ ᱞᱮ ᱨᱚᱦᱚᱭᱮᱫᱟ ᱟᱨ ᱠᱟᱹᱢᱤᱱ ᱦᱚᱸ ᱢᱮᱱᱟᱜ ᱠᱚᱣᱟ᱾ ᱢᱟᱱᱮ ᱰᱷᱮᱨ ᱜᱮᱭᱟ ᱛᱚ᱾ ᱚᱱᱟᱛᱮ ᱠᱟᱹᱢᱤᱱ ᱠᱟᱜ ᱠᱚᱣᱟᱞᱮ ᱦᱮᱸ᱾
ᱚᱻ ᱟᱫᱚ ᱢᱤᱫ ᱥᱟᱶ ᱛᱮᱜᱮ ᱢᱟᱱᱮ ᱠᱟᱹᱢᱤᱱ ᱥᱟᱶ ᱜᱮᱯᱮ ᱜᱚᱲᱚ ᱟᱠᱚ ᱠᱟᱱᱟ?
ᱦᱮᱸ ᱠᱟᱹᱢᱤᱱ ᱥᱟᱶᱛᱮᱞᱮ ᱜᱚᱲᱚᱣᱟᱠᱚ ᱠᱟᱱᱟ᱾
ᱚᱻ ᱚᱲᱟᱜ ᱦᱚᱲ ᱠᱚᱫᱚ ᱛᱟᱦᱟᱞᱮ ᱠᱚ ᱪᱟᱞᱟᱣ ᱟᱠᱟᱱ ᱛᱟᱯᱮᱭᱟ ᱠᱟᱹᱢᱤ?
ᱦᱮᱸ ᱪᱟᱞᱟᱣ ᱠᱟᱱ ᱛᱟᱞᱮᱭᱟ ᱠᱚ᱾
ᱚᱻ ᱟᱹᱵᱤᱱ ᱫᱚ ᱛᱟᱦᱚᱞᱮ, ᱤᱥᱤᱱ ᱵᱟᱲᱟ ᱠᱟᱛ ᱠᱟᱛᱮᱫ ᱵᱤᱱ ᱪᱟᱞᱟᱜᱼᱟ?
ᱦᱮᱸ, ᱤᱥᱤᱱ ᱵᱟᱲᱟ ᱠᱟᱛᱮᱫ ᱜᱮ᱾
ᱚᱻ
ᱤᱥᱤᱸᱱ ᱦᱩᱭᱩᱜ-ᱟ
ᱱᱮᱛᱟᱨ ᱦᱩᱻ ᱱᱮᱛᱟᱨ ᱫᱚ, ᱥᱮᱛᱟᱜ ᱥᱮᱛᱟᱜ ᱜᱮ ᱠᱟᱹᱢᱤ ᱦᱚᱸᱠᱚ ᱦᱤᱡᱩᱜ ᱠᱟᱱᱟ ᱛᱚ᱾
ᱦᱮᱸ ᱟᱫᱚ, ᱞᱚᱜᱚᱱ ᱜᱮᱠᱚ ᱦᱤᱡᱩᱜ ᱠᱟᱱᱟ, ᱟᱫᱚ ᱢᱟᱱᱮ ᱫᱚᱢᱮ ᱥᱮᱛᱳᱝ ᱟᱛᱚ, ᱟᱫᱚ ᱛᱟᱲᱟᱛᱟᱹᱲᱤ ᱠᱚ ᱫᱟᱹᱲᱟᱠᱚ, ᱫᱟᱹᱲᱟᱠᱚ ᱥᱮᱛᱳᱝ ᱞᱟᱦᱟ, ᱦᱮᱸ
ᱯᱮᱭᱟ ᱠᱟᱛᱮᱫ ᱠᱚ ᱠᱟᱹᱢᱤᱭᱮᱫᱟ᱾
ᱵᱟᱨᱭᱟ ᱠᱟᱛᱮᱜ ᱠᱚ ᱠᱟᱹᱢᱤᱭᱮᱫᱟ᱾
ᱦᱮᱻ
ᱟᱯᱮᱥᱮᱫ ᱛᱟᱹᱦᱚᱞᱮ ᱛᱤᱱᱟᱹᱜ ᱠᱟᱛᱮᱫ ᱵᱮᱛᱚᱱ, ᱠᱟᱹᱢᱤ ᱨᱮᱱᱟᱜ?
ᱮ ᱟᱞᱮ ᱥᱮᱫ ᱫᱚ ᱞᱟᱦᱟ ᱫᱚᱠᱚ ᱦᱟᱛᱟᱣ ᱛᱟᱦᱮᱸᱜ, ᱰᱮᱲᱥᱚ ᱠᱟᱛᱮᱜ, ᱱᱮᱛᱟᱨ ᱫᱚ ᱵᱤᱥᱤ ᱠᱟᱫᱟ ᱚᱭ ᱫᱩᱥᱚ ᱠᱟᱛᱮᱫ ᱠᱚ ᱦᱟᱛᱟᱣ ᱮᱫᱟ, ᱟᱨ ᱡᱚᱢ ᱞᱟᱹᱜᱤᱫ ᱠᱩᱲᱤ ᱴᱟᱠᱟ ᱠᱚ ᱦᱟᱛᱟᱣᱟ᱾
ᱦᱚᱸ, ᱟᱞᱮ ᱥᱮᱫ ᱚᱱᱮ ᱛᱤᱱᱥᱚ ᱴᱟᱠᱟ ᱠᱟᱛᱮᱫ,
ᱚ ᱢᱟᱱᱮ, ᱠᱟᱹᱢᱤ ᱜᱮ ᱛᱤᱱᱥᱚ?
ᱦᱮᱸ, ᱠᱟᱱ ᱛᱤᱱᱥᱚ, ᱟᱲᱟᱭᱥᱚ, ᱪᱮᱫ ᱠᱟᱹᱢᱤ ᱫᱟᱲᱮᱭᱟᱜ ᱠᱟᱱᱟ᱾ ᱟᱨ ᱪᱮᱫ ᱠᱟ ᱥᱟᱵ ᱫᱟᱠᱚ ᱟᱨ, ᱠᱷᱟᱹᱡᱟᱹᱲᱤ ᱢᱮᱱᱟᱜᱼᱟ, ᱠᱷᱟᱹᱡᱟᱹᱲᱤ᱾
ᱦᱮᱸ, ᱟᱫᱚ ᱱᱮᱛᱟᱨ ᱫᱚ, ᱢᱮ ᱢᱟᱱᱮ ᱢᱤᱫ ᱦᱚᱲᱟᱜ ᱜᱮ ᱵᱟᱨᱭᱟ ᱠᱟᱛᱮ ᱠᱚ ᱠᱟᱹᱢᱤᱭᱮᱫᱟ᱾ ᱚᱱᱟ ᱛᱮ ᱟᱫᱚ ᱵᱤᱥᱤ ᱠᱟᱛᱮᱫ ᱜᱮ ᱮᱢ ᱦᱩᱭᱩᱜᱼᱟ, ᱵᱟᱨᱭᱟ ᱠᱟᱹᱢᱤ ᱫᱚ᱾
ᱦᱮᱸ,
ᱱᱚᱣᱟ ᱟ ᱛᱟᱯᱚᱨᱮ ᱦᱳᱲᱳ ᱨᱚᱦᱚᱭ, ᱪᱟᱵᱟ ᱠᱟᱛᱮᱫ ᱦᱳᱲᱳ, ᱦᱳᱲᱳ ᱛᱚ ᱤᱭᱟᱹᱜᱼᱟ ᱜᱮᱞᱮᱜᱼᱟ? ᱪᱮᱫ ᱵᱚᱸᱜᱟ, ᱵᱟᱲᱟᱭ ᱟᱹᱵᱤᱱ?
ᱚ ᱟᱹᱞᱤᱧ ᱫᱚ ᱩᱱᱟᱹᱜ ᱵᱟᱹᱞᱤᱧ ᱵᱟᱲᱟᱭᱟ᱾
ᱚ ᱦᱚᱜᱼᱚᱭ ᱛᱚ ᱥᱟ ᱥᱟᱱ ᱵᱚᱸᱜᱟ ᱪᱟᱞᱟᱜ ᱠᱟᱱᱟ, ᱵᱷᱟᱫᱚᱨ, ᱟᱥᱤᱱ, ᱠᱟᱨᱛᱤᱠ, ᱚᱜᱽᱜᱷᱟᱱ, ᱟᱸᱜᱷᱟᱲ, ᱯᱩᱥ, ᱥᱮᱜ ᱟᱸᱜᱷᱟᱲ ᱯᱩᱥ᱾
ᱚ ᱟᱹᱞᱤᱧ ᱫᱚ ᱩᱱᱟᱹᱜ, ᱵᱟᱝᱞᱤᱧ ᱵᱟᱲᱟᱭ ᱜᱮᱭᱟ ᱛᱚ,
ᱦᱚ ᱟᱨ ᱛᱟᱦᱚᱞᱮ ᱤᱭᱟᱹ, ᱞᱟᱹᱭ ᱫᱟᱲᱮᱭᱟᱜᱼᱟ ᱵᱤᱱ, ᱥᱚᱨᱦᱟᱭ ᱛᱤᱥ ᱦᱳᱭᱳᱜᱼᱟ?
ᱟᱨ ᱥᱚᱨᱚᱦᱟᱭ ᱫᱚ ᱚᱱᱮ ᱩᱢ, ᱟᱹᱞᱤᱧ ᱫᱚ
ᱥᱚᱨᱳ
ᱥᱚᱨᱦᱟᱭ ᱨᱮᱱᱟᱜ ᱫᱚ ᱩᱱᱟᱹᱜ, ᱵᱟᱹᱞᱤᱧ ᱵᱟᱰᱟᱭ ᱜᱮᱭᱟ, ᱢᱟᱱᱮ ᱥᱚᱨᱦᱟᱭ ᱥᱚᱢᱚᱭ ᱫᱚ, ᱵᱟᱹᱞᱤᱧ ᱛᱟᱸᱦᱮ ᱟᱠᱟᱱ ᱜᱮᱭᱟ᱾ ᱵᱟᱭᱨᱮ ᱠᱚᱨᱮ ᱜᱮ, ᱛᱟᱦᱮᱸ ᱞᱮᱱᱟᱞᱤᱧ ᱛᱚ ᱞᱟᱦᱟ ᱫᱚ᱾
ᱚ
ᱟᱹᱵᱤᱱ ᱵᱤᱱ ᱵᱟᱲᱟᱭ ᱠᱷᱟᱱ, ᱞᱟᱹᱭ ᱟᱹᱞᱤᱧ ᱵᱤᱱ ᱠᱟᱹᱴᱤᱡ?
ᱦᱮᱸ ᱵᱟ ᱵᱟᱲᱟᱭ ᱜᱮᱭᱟᱞᱤᱧ, ᱡᱮ ᱟᱵᱚ ᱥᱚᱨᱦᱟᱭ ᱫᱚ ᱦᱚᱪᱪᱷᱮ, ᱮ ᱥᱚᱨᱦᱟᱭ ᱵᱚᱸᱜᱟ ᱜᱮ ᱦᱳᱭᱳᱜ-ᱟ᱾ ᱥᱚᱨᱦᱟᱭ ᱵᱚᱸᱜᱟ ᱦᱩᱭᱩᱜᱼᱟ, ᱚᱱᱮ ᱟᱢᱵᱟ ᱵᱟᱹᱥᱤᱭᱟᱹ ᱯᱚᱨ ᱠᱷᱚᱱ ᱥᱚᱨᱦᱟᱭ ᱦᱩᱭᱩᱜᱼᱟ᱾
ᱦᱳᱭ ᱚᱱᱟ ᱫᱚᱞᱤᱧ ᱟᱸᱡᱚᱢ ᱠᱟᱫᱟ ᱟᱨ ᱚ ᱚᱱᱟ ᱦᱚᱞᱤᱧ ᱟᱸᱡᱚᱢ ᱠᱟᱫᱟ ᱡᱮ ᱥᱚᱨᱦᱟᱭ ᱫᱚ ᱟᱹᱰᱤ ᱢᱟᱨᱟᱝ ᱯᱚᱨᱚᱵᱽ ᱜᱮ ᱠᱟᱱ ᱛᱟᱵᱚᱱᱟ, ᱟᱨ ᱚᱱᱟ ᱫᱚ ᱚᱱᱟ ᱛᱮ ᱢᱚᱬᱮ ᱥᱤᱧ ᱢᱚᱬᱮ ᱧᱤᱫᱟᱹ ᱠᱚ ᱢᱟᱱᱟᱣ ᱮᱫᱟ᱾
ᱦᱮᱸ ᱩᱸᱜ ᱩᱸ᱾ ᱟᱪᱪᱷᱟ ᱛᱟᱦᱚᱞᱮ ᱟᱹᱵᱤᱱ ᱞᱟᱹᱭ ᱫᱟᱲᱮᱭᱟᱜ ᱵᱤᱱ ᱡᱮ ᱥᱚᱨᱦᱟᱭ ᱫᱚ ᱛᱤᱥ ᱠᱚ ᱢᱟᱱᱟᱣᱟ, ᱟᱨ ᱢᱟᱱᱮ ᱪᱮᱫᱟᱜ ᱠᱚ ᱢᱟᱱᱟᱣᱟ?
ᱟᱢ ᱟᱹᱞᱤᱧ ᱫᱚ ᱵᱟᱹᱞᱤᱧ ᱞᱟᱹᱭ ᱫᱟᱲᱮᱜ ᱠᱟᱱᱟ ᱚᱱᱟ ᱫᱚ᱾ ᱟ ᱟᱹᱵᱤᱱ ᱵᱤᱱ ᱵᱟᱲᱟᱭ ᱠᱷᱟᱱ ᱞᱟᱹᱭ ᱟᱹᱞᱤᱧ ᱵᱤᱱ᱾
ᱚ ᱥᱚᱨᱚᱦᱟᱭ ᱫᱚᱠᱚ ᱢᱟᱱᱟᱣ ᱟᱠᱚ ᱛᱚ ᱚᱱᱮᱧ ᱞᱟᱹᱭ ᱠᱮᱫᱟ ᱥᱚᱨᱦᱟᱭ ᱵᱚᱸᱜᱟ ᱟᱵᱟᱵᱟᱹᱥᱤᱭᱟᱹ
ᱵᱚᱸᱜᱟ ᱟᱵᱟᱵᱟᱹᱥᱭᱟᱹ ᱠᱷᱚᱱ ᱢᱚᱬᱮ ᱢᱚᱬᱮ ᱢᱟᱦᱟ ᱠᱚ ᱢᱟᱱᱟᱣᱟ᱾
ᱦᱮᱸ ᱥᱚᱨᱦᱟᱭ ᱵᱚᱸᱜᱟ ᱟᱵᱟᱵᱟᱹᱥᱭᱟᱹ ᱯᱚᱨ ᱠᱷᱚᱱ ᱢᱚᱬᱮ ᱢᱟᱦᱟ ᱠᱚ ᱢᱟᱱᱟᱣ ᱟᱠᱚ᱾ ᱟᱨ ᱢᱟᱱᱮ, ᱪᱮᱫᱟᱜ ᱠᱚ ᱢᱟᱱᱟᱣᱟ ᱠᱟᱨᱚᱱ ᱤᱭᱟᱹ ᱢᱟᱱᱮ ᱟᱵᱚ ᱩᱝᱠᱩ ᱡᱟᱦᱟᱸᱭ ᱡᱤᱵᱽ ᱡᱤᱭᱟᱹᱞᱤ ᱟᱵᱚ ᱢᱟᱱᱮ ᱜᱚᱲᱚ ᱟᱵᱚᱱ ᱠᱟᱱᱟᱠᱚ ᱟᱨᱡᱟᱣ ᱨᱮ ᱢᱟᱱᱮ ᱦᱳᱲᱩ ᱪᱟᱣᱞᱮ ᱦᱮᱸᱥᱮ ᱦᱩᱲᱩ ᱪᱟᱣᱞᱮ ᱨᱮ ᱟᱨ ᱥᱤ
ᱡᱤᱵ ᱡᱤᱭᱟᱹᱞᱤ ᱠᱚ ᱢᱟᱱᱮ ᱟᱵᱚ ᱠᱚ ᱜᱚᱲᱚ ᱟᱵᱚᱱ ᱠᱟᱱᱟ ᱪᱟᱥ ᱠᱟᱹᱢᱤ ᱠᱚᱨᱮ, ᱩᱝᱠᱩ ᱥᱟᱨᱦᱟᱣ ᱠᱚ ᱞᱟᱹᱜᱤᱫ ᱜᱮ
ᱥᱚᱨᱦᱟᱭ ᱵᱚᱱ ᱤᱭᱟᱹ ᱧᱩᱛᱩᱢ ᱠᱟᱫᱟ ᱾ ᱦ
ᱟᱹᱞᱤᱧ ᱦᱚᱸ ᱠᱟᱹᱴᱤᱡ ᱠᱟᱹ ᱴᱤᱡ ᱜᱮᱞᱤᱧ ᱟᱸᱡᱚᱢ ᱠᱟᱫᱟ, ᱯᱩᱨᱟᱹ ᱫᱚ ᱵᱟᱹᱞᱤᱧ ᱵᱟᱲᱟᱭᱟ, ᱚᱱᱟ ᱛᱮ ᱵᱟᱹᱞᱤᱧ ᱞᱟᱹᱭ ᱫᱟᱲᱮᱭᱟᱜ ᱵᱤᱱᱟ᱾
ᱦᱚᱸᱜᱼᱚ ᱢᱟᱱᱮ ᱟᱸᱡᱚᱢ ᱫᱚᱵᱤᱱ ᱟᱸᱡᱚᱢ ᱠᱟᱜ ᱜᱮᱭᱟ?
ᱦᱳᱭ ᱟᱸᱡᱚᱢ ᱫᱚᱞᱤᱧ ᱟᱸᱡᱚᱢ ᱫᱟ ᱟᱫᱚ ᱩᱱᱟᱹᱜ ᱵᱮᱥ ᱞᱮᱠᱟ ᱫᱚ ᱵᱟᱹᱞᱤᱧ ᱵᱟᱲᱟᱭᱟ ᱛᱚ ᱚᱱᱟᱛᱮ ᱵᱟᱹᱞᱤᱧ ᱞᱟᱹᱭᱟᱫ ᱵᱤᱱᱟ᱾
ᱚ ᱟᱸᱡᱚᱢ ᱫᱚᱵᱤᱱ ᱟᱸᱡᱚᱢ ᱠᱟᱫᱟ ᱢᱟᱱᱮ ᱵᱮᱥ ᱞᱮᱠᱟ ᱫᱚ ᱵᱟᱹᱵᱤᱱ ᱵᱟᱲᱟᱭᱟ᱾ ᱟᱸᱡᱚᱢ ᱠᱟᱜ ᱠᱮᱭᱟ ᱟᱸᱡᱚᱢ ᱠᱟᱜ ᱠᱮᱭᱟ ᱵᱤᱱ ᱠᱤᱱᱛᱩ ᱟᱹᱵᱤᱱ ᱵᱩᱡᱫᱟᱲᱮᱜ ᱠᱟᱱᱟ ᱥᱮ ᱚ ᱚᱱᱟ
ᱠᱟᱱᱟ ᱟᱫᱚ ᱩᱱᱟᱹᱜ ᱟᱨᱠᱤ ᱯᱳᱭᱞᱳ ᱠᱷᱚᱱᱟᱜ ᱪᱮᱜ ᱠᱟ ᱠᱚ ᱢᱟᱱᱟᱣᱟ ᱚᱱᱟ ᱠᱚᱫᱚ ᱟᱨ ᱠᱷᱟᱱ ᱵᱟᱹᱞᱤᱧ ᱵᱟᱲᱟᱭᱟ᱾
ᱚ᱾ ᱛᱟᱦᱚᱞᱮ ᱚᱱᱮ ᱥᱚᱨᱦᱟᱭ ᱠᱟᱛᱷᱟ ᱠᱷᱚᱱ ᱜᱮ ᱢᱟᱱᱮ ᱮᱸ ᱥᱟᱨᱦᱟᱣ ᱠᱟᱛᱷᱟ ᱠᱷᱟᱱ ᱠᱷᱚᱱ ᱜᱮ ᱥᱚᱨᱦᱟᱭ ᱦᱮᱜ ᱠᱟᱱᱟ ᱥᱟᱨᱦᱟᱣ ᱠᱟᱛᱷᱟ ᱠᱷᱚᱱ ᱜᱮ ᱥᱚᱨᱦᱟᱭ ᱦᱮᱜ ᱠᱟᱱᱟ᱾
ᱦᱮᱸ᱾ ᱟᱨ ᱵᱟᱦᱟ ᱵᱚᱸᱜᱟ ᱫᱚ ᱟᱯᱮ ᱥᱮᱫ ᱫᱚ ᱪᱮᱫ ᱞᱮᱠᱟ ᱠᱚ ᱢᱟᱱᱟᱣᱟ?
ᱵᱟᱦᱟ ᱵᱚᱸᱜᱟ ᱢᱟᱱᱟᱣ ᱜᱮᱭᱟ ᱠᱚ ᱵᱷᱟᱜᱤ ᱜᱮ᱾ ᱵᱟᱦᱟ, ᱛᱟᱨᱯᱚᱨᱮ ᱢᱟᱜ-ᱢᱚᱬᱮ ᱢᱟᱜ ᱢᱚᱬᱮ ᱫᱚ ᱵᱷᱟᱜᱤ ᱜᱮ ᱦᱩᱭᱩᱜ ᱜᱮᱭᱟ᱾
ᱦᱳᱭ ᱟᱫᱚ ᱵᱟᱦᱟ ᱦᱚᱸ ᱪᱮᱜ ᱞᱮᱠᱟ ᱯᱮ ᱢᱟᱦᱟ ᱩᱸ ᱯᱮ ᱢᱟᱦᱟ ᱵᱚᱱ ᱢᱟᱱᱟᱣ ᱫᱟ, ᱟᱨ ᱢᱟᱜ-ᱢᱚᱬᱮ ᱦᱚᱸ ᱚᱝᱠᱟ ᱜᱮ ᱯᱮ ᱢᱟᱦᱟ ᱵᱚᱱ ᱢᱟᱱᱟᱣᱟ᱾ ᱛᱚᱵᱮ ᱢᱟᱜ ᱢᱚᱬᱮ ᱫᱚ ᱠᱟᱹᱴᱤᱡ ᱡᱟᱠ ᱡᱚᱢᱚᱠ ᱥᱟᱺᱦᱤᱡ ᱵᱚᱱ ᱢᱟᱱᱟᱣ ᱫᱟ᱾
ᱮᱸ ᱢᱟᱜ ᱢᱚᱬᱮ ᱫᱚ ᱡᱟᱸᱠ ᱡᱚᱢᱚᱠ, ᱠᱟᱨᱚᱱ ᱯᱮᱲᱟ ᱠᱚᱠᱚ ᱦᱤᱡᱩᱜᱼᱟ ᱛᱚ, ᱢᱟᱱᱮ ᱯᱮᱲᱟ ᱠᱚᱵᱚᱱ ᱱᱮᱣᱛᱟ ᱠᱚᱣᱟ, ᱚᱱᱟ ᱠᱷᱟᱹᱛᱤᱨ᱾
ᱦᱩᱸ ᱟᱨ ᱵᱟᱦᱟ ᱯᱚᱨᱚᱵᱽ ᱛᱮᱫᱚ, ᱩᱱᱟᱹᱜ ᱵᱟᱝ ᱱᱮᱣᱛᱟ ᱦᱳᱭᱳᱜ ᱜᱮᱭᱟ, ᱯᱮᱲᱟ ᱠᱚᱫᱚ᱾
ᱦᱮᱸ, ᱩᱱᱟᱹᱜ ᱫᱚ ᱵᱟᱵᱚᱱ ᱱᱮᱣᱛᱟ ᱠᱚᱣᱟ᱾
ᱫᱮᱭᱟ ᱵᱚᱝ
ᱦᱮᱸ,
ᱟᱨ ᱛᱟᱦᱟᱞᱮ ᱦᱮᱸ, ᱢᱟᱜ ᱢᱚᱬᱮ ᱨᱮᱜᱮ ᱛᱚ, ᱯᱮᱲᱟ ᱠᱚᱫᱚ ᱠᱚ ᱱᱮᱣᱛᱟ ᱠᱚᱣᱟ᱾ ᱟᱨ ᱥᱚᱨᱦᱟᱭ ᱠᱚᱨᱮᱸᱜ ᱦᱚᱸ᱾
ᱥᱚᱨᱦᱟᱭ, ᱢᱟᱜ ᱢᱚᱬᱮ, ᱠᱟᱨᱟᱢ᱾
ᱦᱚᱸ, ᱥᱚᱨᱦᱟᱭ ᱵᱚᱸᱜᱟ ᱨᱮᱫᱚ ᱠᱚ ᱞᱟᱹᱭ, ᱟᱸᱡᱚᱢ ᱠᱟᱫᱟᱞᱤᱧ ᱪᱮᱛᱟ ᱚᱝᱠᱟ ᱵᱚᱭᱦᱟ ᱠᱚᱜᱮ ᱠᱚ, ᱱᱮᱣᱛᱟ ᱠᱚᱜᱮᱭᱟ ᱛᱚ᱾
ᱦᱮᱸ, ᱥᱚᱨᱦᱟᱭ ᱵᱚᱸᱜᱟ ᱵᱚᱭᱦᱟ, ᱛᱟᱨ ᱯᱚᱨᱮ ᱩᱝᱠᱩ ᱠᱩᱲᱤ ᱜᱤᱫᱽᱨᱟᱹ ᱠᱚ᱾
ᱦᱳ, ᱠᱩᱲᱤ ᱜᱤᱫᱽᱨᱟᱹ ᱠᱚ ᱜᱚᱝ ᱠᱟ ᱠᱚᱣᱟ ᱠᱚ, ᱚᱸᱰᱮ ᱠᱷᱚᱱ ᱠᱚ ᱱᱮᱣᱛᱟ ᱟᱹᱜᱩ ᱠᱚᱣᱟ, ᱡᱟᱶᱟᱭ ᱠᱚ᱾
ᱦᱮᱸ, ᱠᱩᱲᱤ ᱜᱤᱫᱨᱟᱹ ᱡᱟᱶᱟᱭ ᱜᱚᱝᱠᱮ᱾
ᱦᱮᱸ,
ᱩᱱᱠᱩ ᱠᱚ ᱱᱮᱶᱛᱟ ᱠᱚᱣᱟ, ᱥᱚᱨᱦᱟᱭ ᱨᱮᱫᱚ᱾
ᱦᱳᱭ, ᱟᱨ ᱢᱟᱜ ᱢᱚᱬᱮ ᱨᱮᱫᱚ, ᱢᱟᱜ ᱢᱚᱬᱮ ᱨᱮᱦᱚ ᱩᱱᱠᱩ ᱠᱚᱦᱚᱸ ᱟᱨᱦᱚᱸ ᱛᱟᱯᱚᱨᱮ ᱮᱴᱟᱜ, ᱢᱟᱱᱮ ᱮᱴᱟᱜ ᱥᱟ. ᱜᱟᱭᱟᱱ ᱯᱮᱲᱟ ᱠᱚᱦᱚᱸ ᱱᱮᱣ
ᱦᱮᱸ, ᱦᱮᱸ, ᱡᱷᱚᱛᱚ ᱜᱮ ᱢᱟᱱᱮ
ᱦᱳᱭ ᱟᱨᱠᱤ ᱛᱤᱱᱟᱹᱜ ᱮᱢ, ᱫᱟᱲᱤᱭᱟᱜᱼᱟ᱾
ᱦᱮᱸ ᱛᱤᱱᱟᱹᱜ ᱢᱟᱱᱮ, ᱛᱤᱱᱟᱹᱜ ᱮᱢ ᱫᱟᱲᱮᱭᱟᱼᱟ ᱱᱤᱡᱮ᱾
ᱦᱳᱭ, ᱟᱨ ᱡᱷᱚᱛᱚ ᱛᱚ ᱟᱢ ᱯᱮᱲᱟ ᱢᱟ ᱟᱢᱫᱟ ᱜᱮ ᱢᱮᱱᱟᱜ ᱠᱚᱛᱟ ᱵᱚᱱᱟ, ᱟᱫᱚ ᱡᱚᱛᱚ ᱠᱤ ᱟᱨ ᱱᱮᱣᱛᱟ ᱜᱟᱱᱚᱜᱼᱟ᱾ ᱡᱚᱛᱚᱴᱟ ᱫᱟᱲᱮᱭᱟ ᱟᱢ ᱟᱨᱠᱤ᱾
ᱡᱚᱛᱴᱟ ᱵᱚᱱ ᱫᱟᱲᱮᱭᱟᱼᱟ᱾
ᱦᱮᱸ,
ᱱᱤᱭᱳ ᱵᱩᱱ ᱱᱮᱣᱛᱟ ᱠᱚᱣᱟ᱾ ᱠᱤᱱᱛᱩ ᱡᱟᱶᱟᱭ ᱜᱚᱝᱠᱮ ᱦᱚᱯᱚᱱ ᱮᱨᱟ, ᱩᱱᱠᱩ ᱫᱚ ᱱᱮᱛᱟ ᱜᱮ ᱦᱳᱭᱳᱜᱼᱟ᱾ ᱢᱟᱜ ᱢᱚᱬᱮ ᱨᱮᱫᱚ᱾
ᱟᱨ ᱩᱸ ᱫᱟᱸᱥᱟᱭ ᱫᱚᱠᱚ, ᱢᱟᱱᱟᱣ ᱜᱮᱭᱟ ᱵᱟᱝ, ᱟᱯᱮ ᱥᱮᱫ ᱫᱚ?
ᱦᱮᱸ ᱫᱟᱸᱥᱟᱭ ᱦᱚᱸᱠᱚ, ᱢᱟᱱᱟᱣ ᱜᱮᱭᱟ᱾
ᱚ, ᱚᱠᱟ ᱥᱚᱢᱚᱭ ᱠᱚ ᱢᱟᱱᱟᱣ ᱜᱮᱭᱟ, ᱵᱤᱱ ᱵᱟᱲᱟᱭᱟ?
ᱚᱱᱟ ᱫᱚ ᱵᱟᱲᱟᱭ ᱜᱮᱭᱟᱞᱤᱧ, ᱫᱟᱸᱥᱟᱭ ᱵᱚᱸᱜᱟ ᱜᱮᱠᱚ, ᱢᱟᱱᱟᱣ ᱜᱮᱭᱟ ᱚᱱᱟ ᱫᱚ᱾
ᱦᱳᱭ ᱚᱱᱟ ᱫᱩᱨᱜᱟᱹ ᱯᱩᱡᱟᱹ, ᱚᱱᱟ ᱯᱚᱨᱮ ᱯᱚᱨᱮ᱾ ᱚᱱᱟ ᱫᱚ ᱥᱟᱸᱜᱷᱟᱨ ᱠᱚ, ᱳᱰᱝᱚᱜ ᱜᱮᱭᱟ᱾
ᱦᱮᱸ ᱫᱤᱥᱚᱢ ᱫᱤᱥᱚᱢ ᱥᱟᱸᱜᱷᱟᱨ ᱠᱚ ᱳᱰᱳᱠᱚᱜ ᱜᱮᱭᱟ᱾
ᱦᱮᱸ,
ᱟᱫᱚ ᱟᱯᱮ ᱥᱮᱫ ᱫᱚᱠᱚ ᱢᱟᱱᱟᱣ ᱜᱮᱭᱟ ᱥᱮ ᱵᱟᱝ ᱫᱟᱸᱥᱟᱭ, ᱫᱟᱸᱥᱟᱭ ᱫᱚ?
ᱦᱮᱸ ᱢᱟᱱᱟᱣ ᱜᱮᱭᱟ ᱠᱚ ᱱᱚᱛᱮ ᱦᱚᱸ᱾
ᱚᱻ ᱪᱮᱫᱠᱟ ᱠᱚ ᱢᱟᱱᱟᱣ ᱜᱮᱭᱟ?
ᱱᱚᱛᱮ ᱦᱚᱸ ᱚᱱᱠᱟᱜᱮ ᱫᱩᱨᱜᱟᱹ ᱯᱩᱡᱟᱹ ᱚᱱᱮ ᱯᱚᱨᱮ ᱯᱚᱨᱮ ᱚᱱᱠᱟ ᱥᱟᱸᱜᱷᱟᱨ ᱠᱚ ᱩᱰᱩᱠᱚᱜᱼᱟ᱾ ᱯᱳᱭᱞᱳ ᱫᱤᱱ ᱛᱚ ᱚᱱᱮ ᱨᱩᱢ ᱰᱟᱠᱟᱣᱟᱠᱚ ᱢᱟᱱᱮ ᱠᱩᱞᱤᱭᱮ ᱟᱠᱚ
ᱪᱮᱫ ᱠᱚ ᱠᱩᱞᱤᱭᱮᱭᱟᱠᱚ ᱱᱟᱜ ᱠᱷᱟᱱ ᱚᱱᱟ ᱫᱚ ᱵᱟᱹᱞᱤᱧ ᱛᱟᱦᱮᱸ ᱠᱟᱱᱟ ᱛᱚ ᱚᱸᱰᱮ ᱫᱚ ᱧᱮᱞ ᱠᱟᱫᱟᱞᱤᱧ ᱯᱚᱨᱮ ᱚᱱᱮ ᱥᱩᱱᱩᱢ ᱥᱤᱸᱫᱩᱨ ᱠᱚ ᱟᱬᱜᱳᱭᱟ, ᱟᱬᱜᱚᱭᱟ ᱟᱫᱚ ᱚᱱᱟ ᱯᱚᱨᱮ ᱜᱮ ᱛᱚ ᱚᱱᱮ ᱥᱟᱸᱜᱷᱟᱨ ᱠᱚ ᱩᱰᱩᱠᱚᱜᱼᱟ᱾
ᱦᱮᱸ ᱟᱪᱪᱷᱟ ᱛᱟᱦᱚᱞᱮ ᱢᱟᱱᱮ ᱫᱟᱸᱥᱟᱭ ᱵᱚᱸᱜᱟ ᱡᱮ ᱫᱟᱸᱥᱟᱭ ᱞᱟᱹᱜᱤᱫ ᱥᱟᱸᱜᱷᱟᱨ ᱠᱚ ᱩᱰᱩᱠᱚᱜᱼᱟ ᱦᱮᱸᱥᱮ ᱚᱱᱟ ᱛᱟᱦᱚᱞᱮ ᱩᱸ ᱢᱤᱫᱴᱟᱝ ᱪᱷᱳᱫᱚ ᱵᱮᱥ ᱛᱮᱠᱚ ᱩᱰᱩᱠᱚᱜᱼᱟ ᱢᱟᱱᱮ ᱠᱩᱲᱤ ᱜᱤᱫᱽᱨᱟᱹ ᱞᱮᱠᱟ
ᱦᱳᱭ ᱠᱩᱲᱤ ᱜᱤᱫ ᱠᱩᱲᱤ ᱦᱚᱯᱚᱱᱟᱜ ᱥᱟᱡᱽ ᱛᱮᱠᱚ ᱩᱰᱩᱠᱚᱜ ᱜᱮᱭᱟ ᱦᱳᱭ᱾
ᱥᱟᱹᱲᱤ ᱠᱚ ᱵᱟᱸᱫᱮ ᱠᱟᱜᱼᱟ ᱛᱟᱨᱯᱚᱨᱮ ᱟᱨ ᱪᱮᱫ ᱪᱮᱫ ᱛᱟᱦᱮᱱ ᱛᱟᱠᱚᱣᱟ ᱚᱱᱠᱟ ᱢᱟᱱᱮ
ᱟᱻ ᱛᱟᱦᱮᱱ ᱛᱟᱠᱚᱣᱟ ᱠᱟᱸᱥᱟᱭ ᱠᱟᱸᱥᱟᱭ ᱠᱚᱨᱛᱟᱞ ᱚᱱᱟ ᱠᱚ᱾ ᱟᱨ ᱜᱷᱟᱱᱴᱤ ᱟᱹᱰᱤ ᱜᱟᱱ ᱥᱟᱯᱟᱵ ᱜᱮᱠᱚ ᱫᱚᱦᱚᱭ ᱜᱮᱭᱟ᱾
ᱦᱮᱸ ᱟᱨ ᱚᱱᱮ ᱤᱭᱟᱹ ᱡᱟᱦᱟᱸ ᱟᱠᱚᱣᱟᱜ ᱢᱮᱞ ᱟᱱᱮ ᱵᱷᱩᱣᱟᱹᱝ ᱨᱮ ᱛᱟᱦᱮᱱ ᱛᱟᱦᱮᱱ ᱛᱟᱠᱚᱣᱟ ᱚᱱᱮ ᱡᱟᱦᱟᱸ ᱚᱱᱮ ᱥᱟᱨ᱾ ᱚᱱᱟ ᱥᱟᱨ ᱠᱚ ᱠᱚ ᱪᱳᱠᱳ ᱫᱚᱦᱚ ᱠᱟᱜᱼᱟ ᱠᱟᱨᱚᱱ ᱟᱪᱪᱷᱟ ᱞᱟᱹᱭ ᱫᱟᱲᱮᱭᱟᱜᱼᱟ ᱵᱤᱱ ᱡᱮ ᱱᱚᱝᱠᱟ ᱫᱟᱸᱥᱟᱭ ᱫᱟᱬᱟᱱ ᱠᱟᱱ ᱫᱚᱠᱚ ᱢᱟᱱᱮ ᱚᱠᱟ ᱩᱭᱦᱟᱹᱨ ᱛᱮᱠᱚ ᱫᱟᱬᱟᱱ ᱠᱟᱱᱟ ᱟᱨ ᱪᱮᱫ ᱞᱟᱹᱜᱤᱫ ᱪᱮᱫ ᱞᱟᱹᱜᱤᱫ ᱮᱠᱷᱚᱱᱳ ᱢᱟᱱᱮ ᱫᱤᱥᱚᱢ ᱫᱤᱥᱚᱢ ᱠᱚ ᱥᱟᱸᱜᱷᱟᱨ ᱮᱫᱟ?
ᱚᱱᱟᱫᱚ ᱠᱤᱪᱷᱩ ᱜᱟᱱ ᱞᱤᱧ ᱟᱸᱡᱚᱢ ᱠᱟᱫ ᱜᱮᱭᱟ᱾ ᱞᱟᱦᱟᱛᱮ, ᱞᱟᱦᱟᱛᱮ ᱵᱟᱝᱢᱟ ᱩᱱᱠᱤᱱ ᱵᱟᱨᱭᱟ
ᱢᱟᱱᱮ ᱵᱟᱨᱮᱭᱟ ᱛᱤᱨᱞᱟᱹ ᱦᱚ ᱛᱚᱠᱷᱚᱱ ᱜᱮ ᱟᱫ ᱞᱮᱱᱟ ᱠᱤᱱ᱾ ᱟᱫᱚ ᱩᱱᱠᱤᱱ ᱯᱟᱸᱡᱟ ᱞᱟᱹᱜᱤᱫ ᱜᱮ ᱚᱱᱠᱟ ᱠᱩᱲᱤ ᱦᱚᱯᱚᱱᱟᱜ ᱥᱟᱡᱽ ᱛᱮᱠᱚ ᱩᱰᱩᱠ ᱞᱮᱱᱟ᱾ ᱡᱟᱛᱮ ᱟᱞᱚ ᱠᱚ ᱵᱩᱡᱷᱟᱹᱣ ᱠᱚᱢᱟ ᱢᱟᱱᱮ ᱩᱱᱠᱩ ᱩᱱᱠᱤᱱ ᱯᱟᱸᱡᱟ ᱠᱚ ᱪᱟᱞᱟᱣ ᱠᱟᱱᱟ᱾ ᱚᱱᱟᱛᱮ ᱚᱱᱠᱟ ᱥᱟᱡᱽ ᱠᱟᱛᱮᱜ ᱫᱚᱠᱚ ᱩᱰᱩᱝ ᱞᱮᱱᱟ ᱥᱟᱸᱜᱷᱟᱨ ᱛᱮ᱾
ᱚᱻ ᱦᱮᱸ ᱟᱭᱢᱟ ᱟᱭᱢᱟ ᱥᱟᱨᱦᱟᱣ᱾ ᱵᱟᱭ ᱜᱮᱭᱟᱵᱤᱱ?
ᱦᱳᱭ ᱠᱟᱴᱤᱡ ᱫᱚ ᱟᱧᱡᱚᱢ ᱦᱩᱭ ᱟᱠᱟᱱᱟ᱾
ᱦᱚᱸ
ᱩᱱᱟᱹᱜ ᱵᱟᱝ ᱵᱟᱰᱟᱭ ᱨᱮᱦᱚᱸ ᱟᱨᱠᱤ ᱞᱟᱦᱟ